ᱡᱚᱦᱟᱨ ᱜᱮ᱾
ᱦᱮᱸ ᱡᱚᱦᱟᱨ ᱜᱮ ᱮ ᱥᱟᱹᱜᱩᱱ ᱥᱮᱛᱟᱜ᱾
ᱦᱩᱸ ᱥᱟᱹᱜᱩᱱ ᱥᱮᱛᱟᱜ᱾
ᱛᱚᱵᱮ ᱚᱠᱟᱞᱮᱠᱟ ᱢᱮᱱᱟᱜ ᱟᱠᱟᱜ ᱯᱮᱭᱟ ᱟᱯᱮ ᱠᱚ?
ᱦᱮᱸ ᱱᱤᱭᱟᱹ ᱜᱷᱟᱹᱲᱤᱡ ᱫᱚ ᱵᱮᱥ ᱜᱮ, ᱟᱯᱮ ᱜᱮ?
ᱟᱞᱮ ᱦᱚᱸ ᱵᱮᱥ ᱜᱮ ᱢᱮᱱᱟᱜ ᱟᱠᱟᱜ ᱞᱮᱭᱟ ᱚᱲᱟᱜ ᱨᱮᱱ ᱥᱟᱱᱟᱢ ᱦᱚᱲ ᱠᱚᱜᱮ ᱱᱟᱯᱟᱭ ᱜᱮ ᱢᱮᱱᱟᱜ ᱟᱠᱟᱜ ᱠᱚᱣᱟ ᱛᱚᱵᱮ, ᱟᱯᱮ ᱠᱚᱜᱮ ᱚᱠᱟᱞᱮᱠᱟ ᱥᱟᱱᱟᱢ ᱦᱚᱲ ᱵᱮᱥ ᱜᱮᱛᱚ?
ᱦᱮᱸ ᱵᱮᱥ ᱜᱮ, ᱟᱯᱮ ᱜᱮ?
ᱦᱳᱭ ᱟᱞᱮ ᱦᱚᱸ ᱱᱟᱯᱟᱭ ᱜᱮ ᱛᱚᱵᱮ ᱦᱚᱜ-ᱚᱭ ᱱᱤᱛᱳᱜ ᱫᱚ ᱪᱟ ᱠᱚᱯᱮ ᱡᱚᱢ ᱠᱮ-ᱟ ᱥᱮ ᱵᱟᱝᱟ?
ᱦᱮᱸ ᱫᱟᱠᱟ ᱠᱚ ᱟᱞᱮ ᱫᱚᱞᱮ ᱡᱚᱢ ᱠᱮᱫᱟ ᱦᱩᱲᱩ ᱨᱚᱦᱚᱭ ᱫᱟᱞᱮ᱾
ᱟᱪᱪᱷᱟ ᱟᱹᱰᱤ ᱱᱟᱯᱟᱭ ᱛᱚᱵᱮ ᱮᱸᱻ ᱦᱩᱲᱩ ᱯᱮ ᱨᱚᱦᱚᱭᱮ-ᱟ ᱪᱮᱫ ᱪᱮᱫ ᱟᱯᱮ ᱥᱮᱫ ᱫᱚ ᱦᱩᱲᱩ ᱯᱮ ᱨᱚᱦᱚᱭ ᱜᱮᱭᱟ?
ᱵᱩᱰᱤ, ᱜᱟᱨ, ᱛᱟᱯᱚᱨᱮ ᱥᱚᱨᱱᱚ, ᱫᱷᱚᱱᱚ ᱨᱟᱡ ᱚᱱᱟ ᱠᱚ᱾
ᱟᱪᱪᱷᱟ ᱟᱹᱰᱤ ᱱᱟᱯᱟᱭ, ᱟᱞᱮ ᱥᱮᱫ ᱫᱚᱞᱮ ᱨᱚᱦᱚᱭ ᱛᱮᱦᱮᱱᱟ ᱯᱩᱡᱟ, ᱞᱚᱞᱞᱟᱴ, ᱥᱚᱨᱱᱚ, ᱵᱚᱲᱦᱟᱱ ᱚᱱᱟ ᱠᱚᱜᱮ, ᱨᱚᱦᱚᱭ ᱛᱮᱦᱮᱱ ᱜᱮᱭᱟ ᱟᱫᱚ ᱚᱱᱟ ᱥᱟᱶᱛᱮ ᱡᱟᱦᱟᱸ ᱫᱚ ᱦᱮᱸᱫᱮ ᱪᱟᱣᱞᱮ ᱚᱱᱟ ᱦᱚᱞᱮ ᱨᱚᱦᱚᱭ ᱛᱮᱦᱮᱱ ᱜᱮᱭᱟ ᱛᱚ ᱟᱯᱮ ᱥᱮᱫ ᱫᱚ ᱵᱚᱪᱷᱚᱨ ᱨᱮᱫᱚ ᱛᱤᱱᱟᱹᱜ ᱫᱷᱟᱣ ᱯᱮ ᱪᱟᱥ ᱜᱮᱭᱟ?
ᱟᱞᱮ ᱫᱚ ᱵᱟᱨ ᱫᱷᱟᱣ ᱜᱮᱞᱮ ᱪᱟᱥᱟ ᱵᱚᱪᱷᱚᱨ ᱨᱮ᱾ ᱱᱤᱛᱳᱜ ᱢᱤᱫ ᱫᱷᱟᱣ ᱟᱨ ᱫᱷᱚᱨᱚᱱ ᱫᱤᱱ ᱢᱤᱫ ᱫᱷᱟᱣ᱾
ᱟᱪᱪᱷᱟ ᱟᱹᱰᱤ ᱱᱟᱯᱟᱭ ᱛᱚᱵᱮ ᱟᱯᱮ ᱫᱚ ᱵᱚᱪᱷᱚᱨ ᱨᱮ ᱵᱟᱨ ᱫᱷᱟᱣ ᱯᱮ ᱪᱟᱥ ᱜᱮᱭᱟ, ᱟᱪᱪᱷᱟ ᱟᱹᱰᱤ ᱪᱮᱦᱨᱟᱧ ᱠᱷᱟᱱ ᱫᱚ ᱟᱞᱮ ᱫᱚ ᱵᱚᱪᱷᱚᱨ ᱨᱮᱫᱚ ᱦᱚᱜ-ᱚᱭ ᱢᱟᱱᱮ ᱢᱤᱫ ᱪᱷᱚᱴ ᱜᱮᱞᱮ ᱪᱟᱥᱟ ᱡᱟᱦᱟᱸ ᱫᱚ ᱱᱤᱭᱟᱹ ᱟᱵᱚ ᱡᱟᱹᱨᱯᱩᱫ ᱡᱟᱹᱯᱩᱫ ᱵᱷᱳ ᱤᱭᱟᱹ ᱡᱟᱦᱟᱸ ᱫᱚ ᱡᱟᱹᱯᱩᱫ ᱨᱮᱞᱮ ᱪᱟᱥ ᱛᱟᱦᱮᱱᱟ ᱟᱫᱚ ᱱᱤᱭᱟᱹ ᱥᱟᱶ ᱥᱟᱶ ᱛᱮᱜᱮ ᱱᱤᱭᱟᱹ ᱡᱟᱦᱟᱸ ᱦᱩᱲᱩ ᱨᱟᱠᱟᱵ ᱠᱟᱛᱮᱜ ᱥᱟᱶ ᱛᱮᱜᱮ ᱟᱞᱮ ᱫᱚ ᱡᱟᱦᱟᱸ ᱫᱚ ᱛᱩᱲᱤ ᱥᱟᱶᱛᱮ, ᱛᱤᱞᱢᱤᱧ ᱥᱟᱶᱛᱮ᱾ ᱡᱟᱦᱟᱸ ᱫᱚ ᱥᱩᱨᱡᱚᱢᱩᱠᱷᱤ ᱚᱱᱟ ᱠᱚᱦᱚᱸᱞᱮ ᱨᱚᱦᱚᱭ ᱫᱚᱞᱮ ᱨᱚᱦᱚᱭ ᱜᱮᱭᱟ ᱛᱚᱵᱮ ᱟᱯ ᱟᱯᱮ ᱫᱚ ᱵᱚᱪᱷᱚᱨ ᱨᱮ ᱵᱟᱨᱚ ᱪᱷᱚᱴ ᱯᱮ ᱪᱟᱥᱟ ᱛᱚᱵᱮ ᱵᱚᱪᱷᱚᱨ ᱨᱮ ᱵᱟᱨ ᱪᱷᱴ ᱯᱮ ᱪᱟᱥᱟ ᱚᱱᱟ ᱥᱟᱶᱛᱮ ᱟᱨᱚ ᱦᱳᱲᱳ ᱠᱚ ᱵᱟᱫ ᱠᱟᱛᱮ ᱟᱨᱚ ᱪᱮᱜ ᱠᱚᱯᱮ ᱪᱟᱥ ᱛᱟᱦᱮᱱᱟ?
ᱦᱩᱸ ᱥᱚᱵᱽᱡᱤ ᱟᱱᱟᱡᱽ ᱠᱚᱦᱚᱞᱮ ᱪᱟᱥ ᱜᱮᱭᱟ ᱵᱮᱸᱜᱟᱲ, ᱵᱤᱞᱟᱹᱛ ᱛᱤᱭ ᱵᱷᱚᱨᱵᱚᱴᱤ ᱠᱚ, ᱵᱷᱮᱱᱰᱤ ᱠᱚ᱾ ᱛᱟᱯᱚᱨᱮ ᱦᱛᱚᱜ ᱟᱲᱟᱜ, ᱠᱚᱸᱰᱷᱟ ᱟᱲᱟᱜ᱾ ᱚᱱᱟ ᱠᱚᱦᱚᱸ ᱢᱮᱱᱟᱜ ᱜᱮᱭᱟ ᱥᱟᱶᱛᱮ᱾
ᱟᱪᱪᱷᱟ ᱛᱚᱵᱮ ᱟᱹᱰᱤ ᱱᱟᱯᱟᱭ ᱦᱚᱸᱜ-ᱚᱭ ᱟᱯᱮ ᱫᱚ ᱚᱱ-ᱚᱱᱟ ᱠᱚ ᱥᱟᱶᱛᱮ ᱦᱚᱛᱚᱜ ᱟᱲᱟᱜ ᱠᱚᱸᱰᱷᱟ ᱟᱲᱟᱜ ᱯᱮ ᱪᱟᱥ ᱫᱚᱯᱮ ᱪᱟᱥ ᱜᱮᱭᱟ ᱛᱚᱵᱮ ᱟᱹᱰᱤ ᱱᱟᱯᱟᱭ ᱮᱱᱠᱷᱟᱱ ᱫᱚ ᱮᱸ ᱛᱚᱵᱮ ᱦᱚᱸᱜ-ᱚᱭ ᱦᱮᱸ ᱟᱞᱮ ᱦᱚᱸ ᱚᱱᱠᱟᱜᱮ ᱮᱸ ᱪᱟᱥ ᱫᱚᱞᱮ ᱪᱟᱥᱟ ᱱᱤᱭᱟᱹ ᱡᱟᱹᱯᱩᱫ ᱨᱮ ᱡᱮᱢᱚᱱ ᱢᱮᱱᱟᱜ ᱟᱠᱟᱟᱜᱼᱟ ᱵᱷᱮᱱᱰᱤ, ᱵᱷᱳᱨᱵᱩᱴᱤ ᱚᱱᱟ ᱥᱟᱶᱛᱮ ᱯᱚᱴᱚᱞ, ᱵᱮᱸᱜᱟᱲ᱾ ᱟ ᱠᱩᱸᱫᱽᱨᱤ ᱠᱚᱞᱮ ᱪᱟᱥ ᱜᱮᱭᱟ ᱟᱫᱚ ᱱᱤᱭᱟᱹ ᱡᱟᱹᱯᱩᱫ ᱨᱮ ᱚᱱᱟ ᱥᱟᱶᱛᱮ ᱩᱫᱽ ᱠᱚᱦᱚᱸᱞᱮ ᱪᱟᱥ ᱫᱚᱞᱮ ᱪᱟᱥ ᱜᱮᱭᱟ ᱦᱳᱭᱥᱮ᱾ ᱛᱚ ᱟᱯᱮ ᱫᱚ ᱦᱚᱸᱜᱼᱚᱭ ᱚᱲᱟᱜ ᱡᱚᱢ ᱥᱟᱹᱞᱛᱮᱠᱟᱯᱮ ᱪᱟᱥ ᱛᱟᱦᱮᱱᱟ ᱥᱮ ᱟᱯᱮ ᱫᱚ ᱦᱚᱸᱜᱼᱚᱭ ᱮᱸ ᱡᱮᱢᱚᱱ ᱮᱸ ᱵᱟᱡᱟᱨ ᱨᱮᱦᱚᱸ ᱟᱠᱷᱨᱤᱧ ᱜᱟᱱᱚᱜ ᱞᱮᱠᱟ᱾ ᱚᱱᱠᱟᱯᱮ ᱪᱟᱥ ᱛᱟᱦᱮᱱᱟ?
ᱦᱮᱸ ᱟᱞᱮ ᱫᱚ ᱚᱲᱟᱜ ᱡᱚᱢ ᱦᱚᱸ ᱟᱨ ᱵᱮᱥᱤ ᱧᱚᱜ ᱚᱱᱠᱟ ᱞᱮ ᱜᱮᱞᱮ ᱨᱚᱦᱚᱭ ᱜᱮᱭᱟ ᱵᱟᱡ ᱪᱟᱨ ᱨᱮ ᱟᱠᱠᱷᱨᱤᱧ ᱞᱟᱹᱜᱤᱫ ᱦᱚᱸ ᱱᱣᱟ ᱛᱮᱜᱮ ᱥᱩᱱᱩᱢ ᱵᱩᱞᱩᱝ ᱠᱚ ᱦᱳᱭᱳᱜᱼᱟ᱾ ᱵᱮᱥᱤ ᱧᱚᱜ ᱜᱮᱞᱮ ᱪᱟᱥ ᱛᱟᱦᱮᱸ-ᱟ᱾
ᱟᱪᱪᱷᱟ ᱛᱚᱵᱮ ᱟᱹᱰᱤ ᱱᱟᱯᱟᱭ ᱢᱟᱱᱮ ᱡᱟᱹᱥᱛᱤ ᱜᱮᱯᱮ ᱪᱟᱥ ᱫᱚᱯᱮ ᱪᱟᱥ ᱜᱮᱭᱟ᱾ ᱟ ᱦᱟᱯᱮ ᱦᱚᱸ ᱦᱳᱭᱥᱮ? ᱛᱚᱵᱮ ᱦᱚᱸᱜᱼᱚᱭ ᱫᱤᱱ ᱫᱤᱱᱛᱮ ᱧᱮᱞᱚᱜ ᱠᱟᱱᱟ ᱡᱮ ᱮᱸ ᱟᱵᱚ ᱪᱟᱥ ᱡᱚᱢᱤ ᱡᱟᱭᱜᱟ ᱠᱚᱨᱮᱜ ᱥᱟᱨ ᱡᱟᱹᱥᱛᱤ ᱜᱮᱵᱚᱱ ᱞᱟᱜᱟᱜ ᱠᱟᱱᱟ᱾ ᱟᱨ? ᱦᱚᱸᱢ ᱦᱟᱥᱟ ᱵᱟᱹᱲᱤᱡᱚᱜ ᱠᱟᱱᱟ ᱟᱯᱮ ᱦᱚᱜᱱᱟ ᱠᱚ ᱤᱫᱤ ᱠᱟᱛᱮᱫ ᱪᱮ ᱯᱮ ᱞᱟᱹᱭᱫᱟ ᱡᱮ ᱚᱱᱠᱟᱜᱮ ᱥᱟᱨ ᱡᱟᱹᱥᱛᱤ ᱞᱟᱜᱟᱣ ᱞᱟᱹᱠᱛᱤ ᱠᱟᱱᱟ ᱥᱮ ᱚᱱᱟ ᱥᱟᱶ ᱛᱮᱫᱚ ᱥᱟᱨ ᱠᱚ ᱠᱚᱢ ᱠᱟᱛᱮ ᱡᱟᱦᱟᱸ ᱫᱚ ᱜᱩᱨᱤᱡ ᱥᱮ ᱡᱟᱦᱟᱸ ᱫᱚ ᱟᱵᱚᱣᱟᱜ ᱫᱚ ᱥᱟᱠᱟᱢ ᱠᱚ ᱥᱮ ᱵᱩᱥᱩᱵ ᱠᱚ ᱢᱤᱫᱴᱷᱮᱱ ᱛᱚᱯᱟ ᱠᱟᱛᱮᱫ ᱚᱱᱟ ᱵᱚᱱ ᱥᱮᱭᱟ ᱦᱚᱪᱚᱭᱟ ᱥᱮᱭᱟᱨ ᱠᱟᱛᱮᱫ ᱡᱟᱦᱟᱸ ᱠᱷᱟᱫᱽ ᱛᱮᱭᱟᱨᱚᱜᱼᱟ ᱚᱱᱟ ᱠᱷᱟᱫᱽ ᱜᱮᱵᱚᱱ ᱮᱢᱟ᱾ ᱦᱮᱸ ᱚᱱᱟ ᱫᱚ ᱚᱠᱟ ᱞᱮᱠᱟ ᱟᱯᱮ ᱫᱚᱠᱚ ᱵᱩᱡᱷᱟᱹᱣ ᱮᱫᱟ?
ᱦᱮᱸ ᱚᱱᱠᱟ ᱜᱮ ᱧᱮᱞᱚᱜ ᱵᱚᱞᱛᱮ ᱥᱟᱨ ᱵᱤᱥ ᱠᱚᱢᱟ ᱮᱢ ᱛᱮᱜᱮ ᱠᱚᱛᱮ ᱠᱚᱢᱟ ᱵᱟᱹᱲᱤᱡ ᱪᱟᱞᱟᱜ ᱠᱟᱱᱟ ᱦᱮᱸ ᱥᱮ? ᱟᱨ ᱥᱟᱶᱛᱮ ᱨᱚᱠᱚᱡ ᱜᱚᱸᱜᱷᱟ ᱠᱚᱦᱚᱸ ᱵᱟᱠᱚ ᱧᱟᱢᱚᱜ ᱠᱟᱱᱟ ᱚᱱᱟᱠᱚ᱾ ᱠᱚᱦᱚᱸ ᱫᱤᱱ ᱫᱤᱱ ᱛᱮᱠᱚ ᱟᱫ ᱪᱟᱵᱟᱜ ᱠᱟᱱᱟ ᱠᱚᱢᱚᱜ ᱠᱟᱱᱟ ᱠᱚ᱾ ᱦᱮᱸ ᱤᱧᱫᱩᱧ ᱢᱚᱱᱮᱭᱟ ᱡᱮ ᱥᱟᱨ ᱵᱷᱤᱥ ᱫᱚ ᱩᱱᱟᱹᱜ ᱮᱢ ᱩᱪᱤᱛ ᱵᱟᱝ ᱠᱟᱱᱟ ᱠᱷᱮᱛ ᱨᱮ᱾ ᱦᱩᱸ ᱜᱩᱨᱤᱡ ᱠᱚ ᱥᱮ ᱠᱷᱚᱛ ᱠᱚᱜᱮ ᱵᱚᱱ ᱮᱢᱟᱜ ᱠᱷᱟᱡ ᱜᱮ ᱱᱟᱯᱟᱭᱚᱜᱼᱟ ᱚᱱᱠᱟᱧ ᱢᱚᱱᱮᱭᱟ ᱤᱧ ᱦᱚ᱾
ᱦᱳᱭ ᱤᱧᱟᱹᱜ ᱦᱚᱸ ᱚᱱᱟᱜᱮ ᱠᱟᱛᱷᱟ ᱫᱚ᱾ ᱡᱮ ᱟ ᱥᱟᱨ ᱠᱷᱚᱱ ᱫᱚ ᱦᱚᱸᱜ-ᱚᱭ ᱜᱩᱨᱤᱡ ᱥᱮ ᱠᱷᱟᱫᱽ ᱥᱮ ᱡᱟᱦᱟᱸ ᱫᱚ ᱟᱵᱚ ᱡᱟᱦᱟᱸ ᱵᱚᱱ ᱤᱭᱩᱥ ᱮᱫᱼᱟ ᱦᱳᱭᱥᱮ ᱚᱱᱟ ᱠᱚ ᱡᱤᱱᱤᱥ ᱚᱱᱟ ᱡᱟᱦᱟᱸ ᱫᱚ ᱠᱟᱸᱪᱟᱯ ᱥᱚᱵᱡᱤ ᱡᱟᱦᱟᱸ ᱫᱚ ᱥᱤᱨᱡᱚᱱᱤᱭᱟᱜ ᱫᱟᱱ ᱠᱟᱱᱟ ᱦᱮᱸᱥ ᱫᱟᱨᱮ ᱥᱟᱠᱟᱢ ᱠᱷᱚᱱ ᱮᱛᱚᱦᱚᱵ ᱠᱟᱛᱮᱜ ᱫᱟᱨᱮ ᱥᱟᱠᱟᱢ ᱢᱟ ᱫᱤᱱᱠᱮ ᱫᱤᱱ ᱜᱚᱴᱟ ᱵᱚᱱᱼᱼ ᱧᱮᱞ ᱫᱟᱨᱮ ᱥᱟᱠᱟᱢ ᱚᱱᱟ ᱫᱟᱨᱮ ᱥᱟᱠᱟᱢ ᱜᱮ ᱢᱤᱫᱴᱮᱱ ᱜᱟᱰᱟ ᱞᱮᱠᱟ ᱢᱟᱜ ᱠᱟᱛᱮᱜᱼᱼ ᱚᱸᱰᱮ ᱜᱮ ᱡᱩᱫᱤ ᱵᱚᱱ ᱠᱷᱟᱸᱡᱚ ᱡᱟᱣᱨᱟ ᱠᱚᱟᱜᱼᱟ ᱚᱱᱟᱛᱮ ᱟᱹᱰᱤ ᱞᱚᱜᱚᱱ ᱠᱷᱟᱫᱽ ᱞᱮᱠᱟ ᱦᱩᱭ ᱫᱟᱲᱮᱭᱟ ᱛᱟᱵᱚᱱᱟ᱾ ᱦᱳᱭᱥᱮ ᱟᱫᱚ ᱚᱱᱟ ᱠᱚᱵᱚᱱ ᱮᱢ ᱞᱮᱠ ᱷᱟᱱᱡ ᱟᱹᱰᱤ ᱱᱟᱯᱟᱭᱚᱜᱼᱟ ᱥᱟᱶᱛᱮ ᱰᱟᱹᱝᱨᱤ ᱜᱩᱨᱤᱡ ᱠᱚᱦᱚᱸ ᱢᱮᱱᱟᱜ ᱟᱠᱟᱫ ᱜᱮᱭᱟ ᱦᱳᱭᱥᱮ ᱟᱫᱚ ᱛᱚᱵᱮ ᱦᱚᱸᱜᱼᱚᱭ ᱟᱯᱮ ᱥᱮᱫ ᱫᱚᱼᱼ ᱡᱟᱦᱟᱸ ᱫᱚ ᱟᱵᱚ ᱟᱯᱷᱚᱨ ᱢᱟᱲᱟᱝ ᱨᱮ ᱜᱩᱨᱤᱡ ᱢᱟᱸᱫᱮ ᱠᱚᱨᱮ ᱜᱩᱨᱤᱡ ᱠᱟ ᱛᱟᱦᱮᱱᱟ ᱚᱱᱟ ᱜᱩᱨᱤᱡ ᱠᱚᱫᱚ ᱠᱷᱮᱛ ᱠᱚᱨᱮ ᱯᱮ ᱵᱟᱹᱭᱦᱟᱹᱲ ᱠᱚᱨᱮ ᱯᱮ ᱤᱫᱤᱭ ᱛᱟᱦᱮᱱ ᱜᱮᱭᱟ ᱥᱮ ᱵᱟᱝᱟ?
ᱦᱮᱸ ᱤᱫᱤᱜᱮ ᱛᱟᱦᱮᱸ ᱞᱮ ᱮᱱ ᱜᱮᱭᱟᱞᱮ ᱟᱨᱼᱼ ᱜᱟᱹᱭ ᱰᱟᱹᱝᱨᱤ ᱠᱚᱦᱚᱸ ᱢᱮᱱᱟᱜ ᱠᱚᱜᱮᱭᱟ ᱥᱟᱶᱛᱮ ᱢᱮᱨᱚᱢ ᱠᱚᱦᱚᱸ ᱥᱤᱢ ᱥᱩᱠᱨᱤ ᱠᱚᱦᱚᱸ ᱢᱮᱱᱟᱜ ᱠᱚᱜᱮᱭᱟ ᱟᱫᱚ ᱩᱱᱠᱩ ᱩᱱᱠᱩ ᱟᱜ ᱜᱩᱨᱤᱡ ᱠᱚᱜᱮ ᱠᱷᱮᱛ ᱠᱚᱨᱮ ᱞᱮ ᱤᱫᱤ ᱜᱮᱭᱟ᱾
ᱟᱪᱪᱷᱟ ᱛᱚᱵᱮ ᱟᱹᱰᱤ ᱱᱟᱯᱟᱭ ᱛᱚᱵᱮ ᱟᱯᱮ ᱨᱮᱱ ᱫᱚ ᱜᱟᱹᱭ ᱰᱟᱹᱝᱨᱤ ᱥᱩᱠᱨᱤ ᱠᱚ ᱢᱮᱱᱟᱜ ᱟᱠᱟᱫ ᱠᱚᱜᱮᱭᱟ᱾
ᱦᱳᱭ ᱦᱳᱭ
ᱟᱪᱪᱷᱟ ᱟᱞᱮ ᱦᱚᱸ ᱚᱱᱠᱟᱜᱮ ᱜᱟᱹᱭ ᱰᱟᱝᱨᱟ ᱫᱚ ᱵᱟᱹᱱᱩᱜ ᱠᱟᱜ ᱠᱚ ᱨᱮᱦᱚᱸᱼᱼ ᱟᱞᱮ ᱫᱚ ᱥᱩᱠᱨᱤ ᱟᱨ ᱥᱤᱢ ᱫᱚ ᱢᱮᱱᱟᱜ ᱠᱟᱜᱮ ᱭᱟᱼᱼ ᱛᱚ ᱟᱯᱮ ᱥᱮᱫ ᱫᱚ ᱜᱮᱰᱮ ᱜᱮᱰᱮ ᱥᱮ ᱵᱷᱤᱴᱤ ᱥᱮ ᱵᱷᱮᱰᱟ ᱠᱚᱫᱚ ᱯᱮ ᱟᱹᱥᱩᱞ ᱠᱚ ᱛᱟᱦᱮᱱ ᱜᱮᱭᱟ ᱥᱮ ᱵᱟᱝ?
ᱦᱮᱸ ᱟᱹᱥᱩᱞ ᱫᱚᱠᱚ ᱟᱹᱥᱩᱞ ᱠᱚᱣᱟ ᱢᱮᱱᱠᱟᱱᱡ ᱜᱮᱰᱮ ᱢᱮᱱᱟᱜ ᱠᱚᱣᱟ ᱵᱷᱤᱰᱤ ᱫᱚ ᱵᱟᱹᱱᱩᱜ ᱠᱚᱣᱟ ᱵᱷᱮᱰᱟ ᱦᱚᱸ ᱵᱟᱹᱱᱩᱜᱼᱼ ᱦᱚ ᱵᱟᱞᱮ ᱟᱹᱥᱩᱞ ᱠᱚᱣᱟ ᱟᱞᱮ ᱫᱚ ᱟᱞᱮ ᱟᱹᱛᱩ ᱨᱮᱠᱚᱫᱚ ᱠᱚ ᱪᱟᱥ ᱠᱚᱜᱮᱭᱟ ᱟᱹᱥᱩᱞ ᱠᱚᱜᱮᱭᱟ ᱠᱚ᱾
ᱟᱪᱪᱷᱟ ᱛᱚᱵᱮ ᱟᱹᱰᱤ ᱱᱟᱯᱟᱭ ᱛᱚᱵᱮ ᱟᱯᱮᱥᱮᱫ ᱫᱚ ᱦᱚᱸᱜᱼᱚᱭ ᱤᱭᱟᱹᱼᱼ ᱥᱩᱠᱨᱤ ᱫᱚ ᱡᱟᱹᱥᱛᱤ ᱜᱮᱯᱮ ᱪᱟᱥ ᱠᱚᱣᱟ ᱥᱮ ᱢᱤᱫᱴᱮᱱ ᱵᱟᱨᱭᱟ ᱯᱮ ᱫᱚᱦᱚ ᱠᱚ ᱛᱟᱦᱮᱸᱱᱟᱼᱼ
ᱦᱮᱸ ᱢᱤᱫᱴᱤᱱ ᱵᱟᱨᱭᱟ ᱜᱮ ᱟᱨ ᱯᱚᱛᱚᱵ ᱠᱚᱫᱚ ᱥᱩᱠᱨᱤ ᱨᱮᱱᱟᱜ ᱯᱷᱨᱟᱢ ᱦᱚᱸᱠᱚ ᱵᱮᱱᱟᱣ ᱜᱮᱭᱟ ᱠᱚ ᱪᱩᱞᱠᱩ ᱜᱮᱭᱟ ᱠᱚ ᱫᱷᱟᱨ ᱜᱮᱼᱼ ᱢᱮᱱ ᱠᱷᱟᱱ ᱟᱞᱮ ᱫᱚ ᱢᱤᱫᱴᱮᱱ ᱜᱮᱞᱮ ᱟᱹᱥᱩᱞ ᱟᱠᱟᱫᱮᱭᱟ ᱡᱚᱛᱚ ᱥᱚᱢᱚᱭ ᱫᱚ ᱵᱟᱨᱭᱟ ᱞᱮ ᱫᱚᱦᱚ ᱠᱟᱭᱟ᱾ ᱥᱚᱢᱚᱭ ᱫᱚ ᱢᱤᱫ ᱴᱤᱱ ᱜᱮ ᱡᱚᱢ ᱧᱩ ᱨᱮᱱᱟᱜ ᱛᱚ ᱚᱵᱷᱟᱵᱚᱜ ᱜᱮᱭᱟ ᱠᱟᱹᱴᱤᱡ ᱫᱟᱠᱟ ᱠᱚ ᱞᱩᱵᱩᱜ ᱠᱚ ᱮᱢ ᱦᱩᱭᱩᱜᱼᱟ ᱛᱚ ᱟᱫᱚ ᱚᱱᱟᱜᱮ᱾
ᱟᱪᱪᱷᱟ ᱛᱚᱵᱮ ᱟᱹᱰᱤ ᱱᱟᱯᱟᱭ ᱱᱚᱜᱚᱭ ᱟᱯᱮ ᱥᱮᱫ ᱦᱚᱸ ᱱᱚᱝᱠᱟᱼᱼ ᱦᱮᱸ ᱥᱩᱠᱨᱤ ᱫᱚᱯᱮ ᱟᱹᱥᱩᱞ ᱫᱚᱯᱮ ᱟᱹᱥᱩᱞ ᱠᱟᱜ ᱠᱚᱣᱟ ᱟᱨᱼᱼ ᱠᱟᱹᱡ ᱯᱮ ᱫᱚᱦᱚ ᱫᱚᱯᱮ ᱫᱚᱦᱚ ᱟᱹᱜᱩᱭᱟ ᱦᱮᱸᱥᱮ ᱦᱚᱸᱜᱼᱚᱭ ᱟᱵᱚ ᱱᱤᱭᱟᱹ ᱟᱵᱚ ᱥᱚᱢᱟᱡ ᱨᱮ ᱡᱟᱹᱥᱛᱤ ᱧᱮᱞᱚᱜᱼᱟ ᱡᱮ ᱟᱵᱚ ᱫᱚ ᱠᱤᱨᱤᱧ ᱡᱤᱞ ᱫᱚ ᱵᱟᱵᱚᱼᱼ ᱵᱚᱱ ᱡᱚᱢ ᱜᱮᱭᱟ ᱡᱟᱹᱥᱛᱤ ᱠᱟᱭᱛᱮ ᱟᱵᱚ ᱫᱚ ᱚᱲᱟᱜ ᱠᱚᱨᱮᱱ ᱟᱹᱥᱩᱞ ᱥᱤᱢ ᱥᱮ ᱟᱹᱥᱩᱞ ᱜᱮᱰᱮ, ᱟᱹᱥᱩᱞ ᱢᱮᱨᱚᱢ ᱠᱚᱵᱚᱱ ᱡᱚᱢ ᱠᱚᱣᱟ ᱥᱮ ᱚᱱᱟ ᱥᱟᱶᱛᱮ ᱡᱟᱦᱟᱸ ᱫᱚ ᱥᱮᱸᱫᱽᱨᱟ ᱡᱤᱞ ᱠᱚᱵᱚᱱ ᱡᱚᱢᱟ ᱟᱵᱚ ᱫᱚᱼᱼ ᱚᱱᱠᱟ ᱵᱟᱡᱟᱨ ᱠᱷᱚᱱ ᱫᱚ ᱫᱚᱠᱟᱱ ᱠᱷᱚᱱ ᱫᱚ ᱠᱤᱨᱤᱧ ᱠᱟᱛᱮᱫ ᱡᱤᱞ ᱠᱚᱫᱚ ᱵᱟᱵᱚᱱ ᱡᱚᱢᱟ ᱦᱟᱠᱩ ᱠᱚᱫᱚ ᱵᱟᱵᱚᱱ ᱡᱚᱢᱟ ᱟᱯᱮ ᱥᱮᱫ ᱦᱚᱸ ᱚᱱᱠᱟᱜᱮ ᱡᱮ ᱟᱵᱚ ᱥᱟᱱᱛᱟᱲ ᱚᱱ ᱠᱟᱜᱮ ᱱᱤᱡᱮᱛᱮ ᱟᱨᱡᱟᱣ ᱠᱟᱛᱮᱜ ᱥᱮ ᱠᱤᱨᱤᱧ ᱵᱟᱝ ᱠᱟᱛᱮᱫ ᱥᱮᱸᱫᱽᱨᱟ ᱠᱟᱛᱮᱫ ᱡᱤᱞ ᱠᱚ ᱡᱚᱢ ᱟᱯᱮ ᱦᱚᱸ ᱚᱱᱠᱟ ᱜᱮᱯᱮ ᱡᱚᱢ ᱛᱟᱦᱮᱱᱟ?
ᱦᱮᱸ ᱦᱮᱸ ᱟᱞᱮᱦᱚ ᱚᱱᱠᱟᱜᱮ ᱚᱲᱟᱜ ᱨᱮ ᱟᱹᱥᱩᱞ ᱥᱤᱢ ᱢᱮᱱᱟᱜ ᱠᱚᱣᱟ ᱯᱮᱲᱟ ᱠᱚ ᱦᱮᱡ ᱞᱮᱱᱠᱷᱟᱱᱼᱼ ᱩᱱ ᱩᱱᱠᱩ ᱫᱤᱥᱤ ᱥᱤᱝᱜᱮ ᱩᱴᱣᱟ ᱠᱚ ᱜᱮᱭᱟ᱾ ᱥᱟᱶᱛᱮ ᱜᱮᱰᱮ ᱠᱚᱢᱟ ᱢᱮᱱᱟᱜ ᱜᱮᱭᱟ ᱜᱮᱰᱮ ᱵᱤᱞᱤ ᱠᱚ ᱟᱨ ᱥᱮᱸᱫᱽᱨᱟ ᱠᱚᱦᱚ ᱠᱚ ᱪᱟᱞᱟᱜ ᱜᱮᱭᱟ ᱜᱩᱰᱩ ᱥᱟᱨᱜᱟ ᱪᱮᱬᱮ ᱠᱚ ᱥᱟᱶᱛᱮ ᱵᱤᱨ ᱥᱮᱸᱫᱽᱨᱟ ᱠᱚ ᱪᱟᱞᱟᱜ ᱜᱮᱭᱟ ᱾ ᱟᱨ ᱚᱱᱟ ᱠᱚᱜᱮ ᱡᱚᱢ ᱵᱤᱥᱤᱨ ᱵᱷᱟᱜᱽ ᱦᱩᱭᱩᱜᱼᱟ, ᱩᱛᱩ ᱠᱚᱦᱚᱸ ᱾
ᱟᱪᱪᱷᱟ ᱛᱚᱵᱮ ᱟᱹᱰᱤ ᱱᱟᱯᱟᱭ ᱦᱚᱸᱜᱼᱚᱭ ᱟᱯᱮ ᱫᱚ ᱾ ᱵᱤᱨ ᱥᱮᱸᱫᱽᱨᱟ ᱠᱚᱯᱮ ᱪᱟᱞᱟᱜ ᱜᱮᱭᱟ ᱚᱱᱟ ᱥᱟᱶᱛᱮ, ᱪᱮᱬᱮ ᱪᱩᱯᱲᱤ ᱠᱚ ᱡᱟᱦᱟᱸ ᱛᱤᱱᱟᱹᱜ ᱢᱮᱱᱟᱜ ᱟᱠᱟᱫ ᱛᱟᱵᱚᱱᱟ ᱩᱱᱠᱩ ᱠᱚᱯᱮ ᱥᱮᱸᱫᱽᱨᱟ ᱫᱚᱯᱮ ᱥᱮᱸᱫᱽᱨᱟ ᱠᱚᱣᱟ, ᱛᱚᱵᱮ ᱱᱚᱜᱼᱚᱭ ᱟᱵᱚ ᱮᱸ ᱥᱟᱱᱛᱟᱲ ᱡᱟᱹᱛᱤ ᱦᱚᱸ ᱱᱚᱝᱠᱟ ᱮ ᱯᱩᱠᱷᱨᱤ ᱠᱚᱵᱚᱱ ᱫᱚᱦᱚᱭ ᱛᱟᱦᱮᱸᱱᱟ, ᱵᱟᱸᱫᱷ ᱠᱚᱵᱚᱱ ᱫᱚᱦᱚᱭ ᱛᱟᱦᱮᱸᱱᱟ ᱛᱚᱵᱮ ᱟᱯᱮ ᱦᱚᱸ ᱚᱱᱠᱟ ᱯᱩᱠᱷᱨᱤ ᱠᱚ ᱵᱟᱸᱫᱷ ᱠᱚᱯᱮ ᱫᱚᱦᱚ ᱟᱠᱟᱜᱼᱟ ᱥᱮ ᱵᱟᱝᱟ?
ᱦᱮᱸ ᱢᱮᱱᱟᱜ ᱜᱮ ᱛᱟᱞᱮᱭᱟ, ᱵᱟᱸᱫᱽ ᱦᱚᱸ ᱢᱮᱱᱟᱜᱼᱟ, ᱯᱩᱠᱷᱨᱤ ᱦᱚᱸ ᱢᱮᱱᱟᱜᱼᱟ, ᱥᱟᱶᱛᱮ ᱜᱟᱰᱟ ᱦᱚᱸ ᱢᱮᱱᱟᱜᱼᱟ ᱾ ᱛᱟᱞᱮ ᱜᱮᱭᱟ ᱚᱱᱟ ᱛᱮ
ᱟᱪᱪᱷᱟ ᱛᱚᱵᱮ ᱱᱚᱜᱼᱚᱭ ᱟᱵᱚ ᱯᱩᱠᱷᱨᱤ ᱠᱚᱨᱮᱜ ᱦᱟᱹᱠᱩ ᱠᱚᱯᱮ ᱪᱟᱥ ᱠᱚᱛᱮ ᱜᱮᱭᱟ ᱥᱮ ᱵᱟᱝᱟ, ᱟᱞᱮ ᱥᱮᱫ ᱫᱚ ᱦᱟᱹᱠᱩ ᱠᱚᱞᱮ ᱪᱟᱥ ᱠᱚᱛᱮᱱ ᱜᱮᱭᱟ ᱾ ᱟᱨ ᱦᱟᱠᱩ ᱯᱮ ᱪᱟᱥ ᱠᱚ ᱨᱮᱦᱚᱸ ᱚᱠᱟ ᱞᱮᱠᱟᱱ ᱦᱟᱹᱠᱩ ᱯᱮ ᱪᱟᱥ ᱠᱚ ᱛᱟᱸᱦᱮᱱᱟ
ᱦᱮᱸ ᱪᱟᱥ ᱟᱹᱜᱩᱭᱟᱞᱮ, ᱵᱚᱲᱚ ᱵᱚᱲᱚ ᱠᱚ ᱦᱩᱸ ᱦᱩᱸ ᱠᱟᱛᱞᱟ ᱦᱟᱹᱠᱩ ᱨᱩᱭ ᱦᱟᱠ ᱥᱟᱶᱛᱮ ᱟᱨᱦᱚᱸ ᱢᱮᱱᱟᱜ ᱠᱚ ᱜᱮᱭᱟ ᱟᱭᱢᱟ ᱞᱮᱠᱟᱱ ᱦᱟᱹᱠᱩ ᱪᱟᱛ ᱦᱟᱹᱠᱩ ᱠᱚ ᱟᱨ ᱨᱚᱠᱚᱡ, ᱜᱚᱝᱜᱷᱟ ᱢᱟᱠᱚ ᱛᱟᱸᱦᱮᱱ ᱠᱟᱱ ᱜᱮ ᱾ ᱤᱪᱟᱹᱜ ᱦᱟᱹᱠᱩ, ᱯᱩᱴᱷᱤ ᱦᱟᱹᱠᱩ, ᱰᱟᱹᱬᱠᱟᱹ ᱦᱟᱹᱠᱩ ᱩᱱᱠᱩ ᱢᱟ ᱵᱟᱹᱫᱽ ᱠᱚᱨᱮᱱᱟᱜ ᱫᱟᱜ ᱦᱤᱡᱩᱜ ᱟᱛᱚ ᱯᱟᱭᱤᱯ ᱛᱮ, ᱥᱚᱰᱚᱜ ᱥᱚᱰᱚᱜ ᱛᱮ ᱟᱫᱚ ᱚᱱᱠᱟᱼᱼ ᱛᱮ ᱵᱟᱸᱫᱽ ᱨᱮᱜᱮ ᱦᱤᱡᱩᱜ ᱜᱮᱭᱟ ᱫᱟᱜ ᱟᱫᱚ ᱠᱚ ᱦᱤᱡᱩᱜ ᱜᱮᱭᱟ ᱩᱱᱠᱩ ᱦᱚᱸ ᱥᱟᱶ ᱛᱮᱠᱚ ᱛᱟᱸᱦᱮᱱ ᱜᱮᱭᱟ ᱾ ᱢᱤᱫᱴᱷᱮᱡ ᱜᱮ ᱵᱟᱫᱽ ᱨᱮ
ᱟᱪᱪᱷᱟ ᱵᱟᱸᱫᱽ, ᱵᱟᱸᱫᱽ ᱨᱮᱠᱚ ᱦᱤᱡᱩᱜ ᱜᱮᱭᱟ ᱠᱚ ᱟᱫᱚᱼᱼ
ᱦᱩᱸ ᱦᱩᱸ ᱾
ᱟᱫᱚ ᱛᱚᱵᱮ ᱟᱯᱮ ᱥᱮᱫ ᱫᱚ ᱱᱚᱜᱼᱚᱭ, ᱦᱚᱸᱜ ᱱᱚᱝᱠᱟ ᱟᱯᱮ ᱥᱮ ᱢᱟᱱᱮ ᱡᱟᱹᱥᱛᱤ ᱞᱮᱠᱟᱛᱮ ᱦᱩ ᱪᱟᱥ ᱫᱚᱯᱮ ᱪᱟᱥ ᱠᱚᱛᱮᱱ ᱜᱮᱭᱟ ᱛᱚᱵᱮ ᱮᱸ ᱟᱯᱮ ᱥᱮᱫ ᱫᱚ ᱱᱚᱜᱼᱚᱭ ᱟᱹᱰᱤ ᱨᱚᱠᱚᱢ ᱧᱮᱞᱚᱜᱼᱟ ᱡᱮ, ᱮᱴᱟᱜ ᱫᱤᱥᱚᱢ ᱠᱷᱚᱱ ᱥᱮᱫ ᱫᱚ ᱮᱸ ᱚᱱᱠᱟ ᱵᱟᱠᱚ ᱪᱟᱥ ᱠᱚ ᱜᱮᱭᱟ ᱮ ᱡᱟᱹᱥᱛᱤ ᱞᱮᱠᱟ ᱫᱚ ᱡᱟᱹᱥᱛᱤ ᱞᱮᱠᱟᱛᱮ ᱠᱚ ᱚᱱᱠᱟ ᱦᱟᱹᱠᱩ ᱮᱸ ᱥᱟᱵ ᱠᱟᱛᱮᱜ ᱥᱮ ᱵᱟᱸᱫᱽ ᱠᱚᱨᱮᱱ ᱱᱟᱹᱭ ᱠᱚᱨᱮᱱ ᱦᱟᱹᱠᱩ ᱠᱚ ᱥᱟᱵ ᱠᱚᱛᱷᱮᱱ ᱜᱮᱭᱟ ᱛᱚᱵᱮ ᱚᱱᱠᱟ ᱯᱮ, ᱥᱟᱵ ᱠᱚ ᱛᱟᱦᱮᱱ ᱜᱮᱭᱟ ᱥᱮ ᱵᱟᱝᱟ?
ᱦᱮᱸ ᱥᱟᱵ ᱠᱚ ᱜᱮ ᱭᱟᱞᱮ ᱥᱟᱵ ᱫᱚ, ᱩᱛᱩ ᱡᱚᱢ ᱥᱟᱵ ᱠᱚᱜᱮᱭᱟᱞᱮ
ᱟᱪᱪᱷᱟ ᱛᱚᱵᱮ ᱦᱚᱸᱜᱼᱚᱭ ᱡᱮ ᱟᱯᱮ, ᱜᱟᱰᱟ ᱠᱚᱯᱮ ᱤᱭᱟᱹ ᱴᱚᱨᱚᱰᱟᱝ ᱯᱮ ᱚᱰᱟᱣ ᱛᱟᱸᱦᱮᱱ ᱜᱮᱭᱟ ᱥᱮ ᱵᱟᱝ ᱥᱮ ᱢᱚᱥᱟᱨᱤ ᱠᱚᱯᱮ ᱚᱰᱟᱣ ᱛᱟᱸᱦᱮᱱ ᱜᱮᱭᱟ ᱥᱮ ᱵᱟᱝ?
ᱦᱮᱸ ᱚᱰᱟᱣ ᱜᱮ ᱛᱟᱦᱮᱸᱜ ᱟᱞᱮ ᱜᱟᱰᱟ ᱨᱮ ᱦᱟᱹᱠᱩ ᱠᱚ ᱥᱟᱵ ᱠᱚᱜᱮ ᱜᱮᱭᱟ ᱠᱚ ᱾ ᱟᱨ ᱜᱷᱩᱱᱤ ᱠᱚ, ᱯᱟᱴᱟ ᱠᱚ ᱟᱨ ᱥᱟᱶᱛᱮ ᱵᱚᱲᱚ ᱵᱚᱲᱚ ᱡᱟᱞ ᱠᱚ ᱤᱫᱤ ᱜᱮᱭᱟ ᱠᱚ ᱜᱟᱰᱟ ᱨᱮᱠᱚ ᱥᱟᱵ ᱠᱚᱜᱮᱭᱟ, ᱵᱟᱱ ᱠᱟᱜᱼᱟᱭ ᱛᱚ ᱜᱟᱰᱟ ᱟᱞᱮ ᱥᱮᱜ ᱟᱫᱚᱞᱮ ᱥᱟᱵ ᱠᱚᱜᱮᱭᱟ ᱜᱟᱰᱟ ᱨᱮᱜᱮ ᱦᱟᱹᱠᱩ ᱣᱟᱜ ᱚᱲᱟᱜ ᱡᱚᱢ ᱦᱚᱸ ᱥᱟᱶᱛᱮ ᱟᱹᱠᱷᱨᱤᱧ ᱦᱚᱸ ᱵᱟᱱᱟᱨ ᱜᱮ ᱦᱩᱭᱩᱜ ᱜᱮᱭᱟ ᱾
ᱦ ᱟᱪᱪᱷᱟ ᱟᱹᱰᱤ ᱱᱟᱯᱟᱭ ᱮᱱᱠᱷᱟᱱ ᱛᱚᱵᱮ, ᱮᱸ ᱱᱚᱜᱼᱚᱭ ᱦᱮᱸ ᱮᱸᱼᱼ ᱥᱩᱠᱨᱤ ᱥᱮᱸᱫᱽᱨᱟ ᱠᱚ ᱟᱯᱮ ᱥᱮᱜ ᱫᱚᱠᱚ ᱪᱟᱞᱟᱜ ᱜᱮᱭᱟ ᱥᱮ ᱵᱟᱝᱟ?
ᱦᱮᱸ ᱪᱟᱞᱟᱜ ᱜᱮᱭᱟ ᱠᱚ ᱪᱟᱞᱟᱣ ᱫᱚ ᱟᱨ ᱟᱹᱜᱩ ᱦᱚᱸᱠᱚ ᱟᱹᱜᱩ ᱵᱟᱲᱟ ᱠᱟᱜ ᱠᱚᱜᱮᱭᱟ ᱥᱮᱸᱫᱽᱨᱟ ᱠᱟᱛᱮᱜ ᱾
ᱟᱪᱪᱷᱟ ᱛᱚᱵᱮ ᱟᱰᱤ ᱱᱟᱯᱟᱭ ᱾ ᱟᱯᱮ ᱥᱮᱫ ᱥᱩᱠᱨᱤ ᱥᱮᱸᱫᱽᱨᱟ ᱯᱮ ᱪᱟᱞᱟᱜ ᱜᱮᱭᱟ ᱛᱚᱵᱮ ᱮᱱᱠᱷᱟᱱ ᱫᱚ, ᱛᱚᱣᱮ ᱟᱯᱮ ᱫᱚ ᱥᱩᱠ ᱥᱮᱸᱫᱽᱨᱟ ᱡᱤᱞ ᱠᱚᱫᱚᱯᱮᱼᱼ ᱮᱸ ᱦᱟᱹᱴᱤᱧ ᱪᱟᱵᱟᱭᱟ ᱥᱮᱯᱮ ᱡᱚᱢ ᱪᱟᱵᱟᱭ ᱛᱮᱦᱮᱱᱟ ᱥᱮ ᱟᱨᱚ ᱚᱝᱠᱟᱜᱮ ᱟᱯᱮ ᱫᱚᱜ, ᱥᱩᱨ ᱠᱚᱨᱮᱱ ᱦᱚᱲ ᱠᱚᱯᱮ ᱦᱟᱹᱴᱤᱧ ᱵᱟᱲᱟᱣ ᱠᱚᱣᱟ᱾ ᱚᱠᱟ ᱞᱮᱠᱟ?
ᱦᱮᱸ ᱟᱫᱚ ᱦᱟᱸᱜ ᱠᱷᱟᱱ ᱥᱮᱸᱫᱽᱨᱟ ᱢᱟ ᱫᱟᱫᱟ ᱛᱟᱠᱚ ᱵᱷᱟᱹᱭ ᱛᱟᱠᱚ ᱵᱟᱵᱟ ᱛᱟᱠᱚ ᱠᱚ ᱪᱟᱞᱟᱜ ᱜᱮᱭ ᱩᱱᱟᱹᱜ ᱢᱟ ᱥᱮᱸᱫᱽᱨᱟᱱ ᱱᱤᱫᱚᱜ ᱟᱨ ᱵᱟᱹᱧ ᱞᱟᱹᱭ ᱫᱟᱲᱮᱜ ᱠᱟᱱᱟ᱾ ᱟᱫᱚ ᱢᱮᱱᱠᱷᱟᱱ ᱡᱟᱦᱟᱸ ᱦᱟᱹᱴᱤᱧ ᱡᱤᱞ ᱡᱟᱦᱟᱸ ᱠᱚ ᱦᱟᱹᱴᱤᱧ ᱫᱚᱠᱚ ᱡᱟᱦᱟᱸᱭ ᱡᱟᱦᱟᱸᱭ ᱜᱚ ᱡᱮᱭᱟ ᱥᱮ ᱠᱷᱮᱪᱟᱭᱮᱭᱟ ᱥᱩᱠᱨᱤ ᱟᱫᱚ ᱩᱱᱤ ᱫᱚ ᱠᱟᱹᱴᱤᱜ ᱵᱤᱥᱤ ᱧᱚᱜ ᱠᱚ ᱮᱢᱟᱭ ᱜᱮᱭᱟ᱾ ᱟᱨ ᱮᱱᱤ ᱢᱟ ᱦᱟᱴᱤ ᱠᱟᱜ ᱠᱷᱟᱡ ᱡᱷᱚᱛᱚ ᱦᱚᱲ ᱜᱮ ᱥᱚᱢᱟᱱ ᱛᱮᱜᱮ ᱠᱚ ᱦᱟᱹᱴᱤᱧ ᱜᱮᱭᱟ, ᱟᱨ ᱡᱚᱢ ᱦᱚᱸ ᱩᱛᱩ ᱦᱚᱸᱞᱮ ᱩᱛᱩᱭ ᱜᱮᱭᱟ ᱟᱨ ᱢᱤᱫ ᱵᱟᱨ ᱦᱚᱸᱞᱮ ᱦᱟᱴᱤᱧ ᱟᱠᱚ ᱜᱮᱭᱟ ᱩᱛᱩ ᱦᱟᱛᱮᱜ᱾
ᱟᱪᱪᱷᱟ ᱛᱚᱵᱮ ᱟᱹᱰᱤ ᱱᱟᱯᱟᱭ ᱛᱷᱚᱲᱟ ᱦᱚᱸᱜ ᱚᱸᱭ ᱟᱯᱮ ᱫᱚ ᱚ ᱦᱚᱸᱜ ᱚᱝᱠᱟ ᱩᱛᱩ ᱠᱟᱛᱮ ᱦᱚᱸᱯᱮ ᱦᱟᱹᱴᱤᱧ ᱜᱮᱯᱮ ᱦᱟᱹᱴᱤᱧ ᱠᱚᱣᱟ ᱛᱚᱵᱮ ᱵᱤᱨ ᱥᱩᱠᱨᱤ ᱡᱤᱞ ᱠᱚᱫᱚ ᱯᱮ ᱮ ᱯᱤᱴᱷᱟᱹᱣ ᱵᱟᱲᱟᱭ ᱜᱮᱭᱟ ᱥᱮ ᱵᱟᱝ ᱥᱮᱯᱮ ᱯᱤᱴᱷᱟᱹᱭ ᱛᱟᱦᱮᱸᱱ ᱜᱮᱭᱟ ᱥᱮ ᱵᱟᱝ? ᱚᱠᱟ ᱞᱮᱠᱟ?
ᱦᱩᱸ ᱦᱩᱸ᱾
ᱵᱤᱨ ᱥᱩᱠᱨᱤ ᱡᱤᱞ ᱠᱚᱯᱮ ᱯᱤᱴᱷᱟᱹᱭ ᱛᱟᱦᱮᱸᱱᱟ ᱥᱮ ᱵᱟᱝᱟ?
ᱩᱸ ᱵᱤᱨ ᱥᱩᱠᱨᱤ ᱡᱤᱞ ᱢᱟ ᱵᱟᱞᱮ ᱯᱤᱴᱷᱟᱹ ᱠᱟᱜᱼᱟ ᱢᱮᱱᱠᱷᱟᱱ ᱮᱢᱱᱤ ᱩᱝᱠᱩ ᱫᱮᱥᱤ ᱥᱩᱠᱨᱤ ᱡᱟᱦᱟᱸᱞᱮ ᱪᱟᱥ ᱠᱚᱣᱟ ᱩᱝᱠᱩ ᱜᱮᱞᱮ ᱯᱤᱴᱷᱟᱹ ᱠᱟᱜ ᱠᱚᱜᱮᱭᱟ ᱵᱤᱨ ᱥᱩᱠᱨᱤ ᱫᱚ ᱵᱟᱝ᱾
ᱟᱪᱪᱷᱟ ᱛᱚᱵᱮ ᱟᱰᱤ ᱱᱟᱯᱟᱭ, ᱟᱯᱮ ᱥᱮᱫ ᱫᱚ ᱵᱤᱨ ᱥᱩᱠᱨᱤ ᱠᱚᱫᱚ ᱵᱟᱯᱮ ᱯᱤᱴᱷᱟᱹ ᱞᱟᱴᱷᱟ ᱠᱚ ᱟᱞᱮ ᱥᱮᱫ ᱫᱚ ᱧᱮᱞᱚᱜᱼᱟ ᱡᱮ ᱵᱤᱨ ᱥᱩᱠᱨᱤ ᱠᱚᱦᱚᱸ ᱞᱮ ᱯᱤᱴᱷᱟᱹ ᱞᱟᱴᱷᱟᱭ ᱛᱟᱦᱮᱸᱱ ᱜᱮᱭᱟ᱾ ᱟᱫᱚ ᱦᱚᱸᱜᱼᱚᱸᱭ ᱚᱱᱟ ᱥᱟᱶᱛᱮ ᱟᱯᱮ ᱥᱮᱫ ᱫᱚ ᱦᱚᱸᱜᱼᱚᱝᱠᱟ ᱮᱸᱻ ᱵᱤᱨ ᱥᱩᱠᱨᱤ ᱥᱟᱫ ᱥᱮ ᱵᱤᱨ ᱨᱮᱱ ᱦᱟᱹᱛᱤ ᱠᱩ ᱥᱮ ᱦᱚᱸᱜᱼᱚᱸᱝᱠᱟ ᱦᱚᱨᱤᱱ ᱠᱚᱫᱚ ᱠᱩ ᱦᱤᱡᱩᱜ ᱜᱤᱭᱟ ᱥᱮ ᱵᱟᱝᱟ?
ᱛᱮ ᱦᱤᱡᱩᱜ ᱜᱮᱭᱟ ᱠᱚ ᱦᱚᱸᱜᱼᱚᱸᱭ ᱥᱮᱫᱤᱱ ᱜᱮ ᱟᱞᱮ ᱴᱷᱮᱡ ᱠᱚ ᱦᱮᱡ ᱞᱮᱱ ᱛᱟᱦᱮᱸᱜ ᱟᱠᱚ ᱵᱤᱨ ᱨᱮᱱ ᱩᱝ ᱠᱩ ᱦᱩᱨᱤᱱ ᱠᱚ ᱥᱟᱶᱛᱮ ᱦᱟᱹᱛᱤ ᱴᱷᱟᱠᱩᱨ ᱠᱚᱠᱚ ᱦᱮᱡ ᱞᱮᱱᱟ ᱠᱚ ᱛᱚ ᱟᱫᱚ ᱩᱸ ᱟᱫ ᱠᱟᱱ ᱛᱟᱦᱮᱸᱫ ᱠᱚ ᱦᱟᱸᱱᱛᱮ ᱱᱟᱱᱛᱮ ᱟᱫᱚ ᱠᱚ ᱦᱮᱡ ᱞᱮᱱ ᱜᱮ ᱛᱟᱦᱮᱸᱜᱼᱟ ᱦᱚᱞᱟ ᱢᱮᱫᱴᱟᱝ ᱩᱸ ᱦᱟᱹᱛᱤ ᱮᱸᱜᱟ ᱟᱨ ᱦᱚᱯᱚᱱ ᱠᱤᱱ ᱦᱮᱡ ᱞᱮᱱᱟ ᱟᱞᱮ ᱥᱩᱨ ᱥᱮᱜ ᱜᱮ᱾
ᱟᱪᱪᱷᱟ ᱟᱹᱰᱤ ᱱᱟᱯᱟᱭ ᱟᱨ᱾
ᱟᱨ ᱚᱱᱟ ᱥᱟᱶᱛᱮ ᱢᱤᱫᱴᱮᱱ ᱦᱩᱨᱤᱱᱮ ᱦᱮᱡ ᱞᱮᱱᱟ ᱩᱱᱤ ᱦᱚᱸᱭ ᱟᱫ ᱠᱟᱱ ᱛᱟᱦᱮᱸᱜᱼᱟᱸ ᱜᱟᱛᱮ ᱠᱷᱚᱱᱟᱜ ᱪᱷᱩ ᱰᱟᱹᱨ ᱠᱟᱱᱟ ᱟᱫᱚ ᱛᱟᱦᱞᱮ ᱩᱱᱤ ᱫᱚ ᱟᱞᱮ ᱚᱲᱟᱜ ᱠᱩᱰᱟᱹᱢ - ᱠᱩᱰᱟᱹᱢ ᱛᱮᱜᱮ ᱯᱟᱨᱚᱢ ᱪᱟᱞᱟᱣ ᱠᱟᱱᱟ ᱟᱨᱚ ᱟᱞᱮ ᱯᱟᱥ ᱛᱮ ᱨᱮ ᱵᱤᱨ ᱢᱮᱱᱟᱜᱼᱟ ᱛᱳ ᱟᱞᱮ ᱥᱳᱨ ᱨᱮᱱᱟᱜ ᱵᱤᱨ ᱠᱚᱷᱚᱸ ᱟᱨ ᱢᱤᱫᱴᱟᱝ ᱥᱟᱺᱜᱤᱧ ᱵᱤᱨ ᱥᱮᱫ ᱠᱟᱹᱡ ᱪᱟᱞᱟᱝ ᱚᱱᱟ ᱫᱚ ᱵᱚᱲᱚ ᱧᱚᱜ ᱜᱮᱭᱟ ᱵᱤᱨ ᱾ ᱚᱸᱰᱮ ᱫᱚ ᱟᱹᱰᱤ ᱠᱤᱪᱷᱩ ᱡᱤᱭᱟᱹᱞᱤ ᱠᱚᱠᱚ ᱛᱟᱦᱮᱸᱱ ᱜᱮᱭᱟ᱾ ᱛᱟᱹᱜ ᱥᱩᱠᱨᱤ ᱠᱚ ᱛᱟᱹᱨᱩᱵᱽ ᱠᱚ ᱥᱟᱶᱛᱮ ᱩᱱᱠᱩ ᱡᱟᱦᱟᱸᱭ ᱠᱚ ᱢᱮᱛᱟ ᱠᱚᱫᱚ ᱩᱸ ᱠᱩ ᱛᱟᱹᱨᱩᱵ ᱠᱟᱹᱴᱤᱡ ᱠᱚ ᱩᱝᱠᱩ ᱦᱚᱸᱠᱚ ᱛᱟᱦᱮᱸᱱ ᱜᱮᱭᱟ ᱦᱟᱹᱛᱤ ᱠᱚ ᱟᱨ ᱠᱩᱞᱟᱹᱭ ᱠᱚ ᱦᱟᱰᱜᱟᱨ ᱦᱚᱸ ᱩᱝᱠᱩ ᱦᱚᱸ ᱢᱮᱱᱟᱜ ᱠᱚᱜᱮᱭᱟ᱾
ᱛᱚᱵᱮ ᱦᱚᱸᱜᱼᱚᱭ ᱟᱯᱮᱥᱮᱫ ᱦᱟᱰᱜᱟᱨ ᱫᱚ ᱢᱮᱱᱟᱜ ᱠᱟᱜ ᱠᱚ ᱜᱮᱭᱟ ᱪᱮᱫᱟᱜ ᱥᱮ ᱟᱞᱮᱥᱮᱫ ᱱᱮᱛᱟᱨ ᱠᱚ ᱧᱮᱞᱚᱜ ᱠᱟᱱᱟ ᱡᱮ ᱦᱟᱰᱜᱟᱨ ᱠᱚᱫᱚ ᱵᱟᱠᱚ ᱧᱮᱞᱚᱜ ᱠᱟᱱᱟ, ᱟᱯᱮ ᱥᱮᱫ ᱠᱚ ᱧᱮᱞᱚᱜ ᱠᱟᱱ ᱜᱮᱭᱟ ᱦᱟᱰᱜᱟᱨ ᱠᱚ?
ᱦᱮᱸ- ᱦᱮᱸ ᱢᱮᱱᱟᱜ ᱠᱚᱜᱮᱭᱟ ᱧᱟᱢᱚᱜ